ᱦᱮᱸ ᱜᱚᱝᱠᱮ ᱾
ᱦᱮᱸ ᱡᱚᱦᱟᱨ ᱜᱮ ᱥᱟᱹᱜᱩᱱ ᱥᱤᱸᱜᱟᱹᱲ᱾
ᱦᱮᱸ ᱥᱟᱹᱜᱩᱱ ᱥᱤᱸᱜᱟᱹᱲ᱾
ᱢᱮᱱᱟᱜ ᱵᱤᱱᱟ?
ᱦᱮᱸ ᱱᱟᱯᱟᱭ ᱜᱮ᱾
ᱟᱹᱞᱤᱧ ᱢᱟ ᱱᱚᱣᱟ ᱥᱤᱛᱩᱝ ᱜᱚᱨᱚᱢ ᱨᱮ ᱢᱚᱴᱟᱢᱩᱴᱤ ᱢᱮᱱᱟᱜ ᱠᱟᱜ ᱞᱤᱧᱟᱹ᱾
ᱚ᱾
ᱟᱯᱮ ᱥᱮᱫ ᱫᱚ ᱪᱮᱫ ᱞᱮᱠᱟ ᱥᱤᱛᱩᱝ ᱜᱚᱨᱚᱢ ᱠᱟᱱ ᱛᱟᱯᱮᱭᱟ ᱾
ᱥᱤᱛᱩᱝ ᱫᱚ ᱱᱚᱛᱮ ᱫᱚ ᱵᱷᱟᱜᱤ ᱜᱮ ᱟᱹᱰᱤ ᱤᱭᱟᱹ ᱜᱮ ᱵᱩᱡᱷᱟᱹᱜ ᱠᱟᱱᱟ ᱜᱚᱨᱚᱢ ᱩᱫᱽᱜᱟᱹᱨ ᱠᱚ᱾
ᱟᱞᱮᱥᱮᱫ ᱦᱚ ᱵᱩᱡᱷᱟᱹᱣ ᱠᱟᱱᱟ᱾
ᱛᱟᱦᱚᱞᱮ ᱜᱚᱝᱠᱮ ᱟᱯᱮ ᱥᱮᱫ ᱫᱚ ᱦᱚᱸᱜᱼᱚᱭ ᱪᱟᱞᱟᱣᱮᱱ ᱟᱵᱚᱣᱟᱜ ᱥᱟᱱᱛᱟᱲ ᱯᱚᱨᱚᱵᱽ᱾ ᱟᱢᱵᱟᱵᱩ ᱛᱤ ᱫᱚ ᱪᱮᱫ ᱞᱮᱠᱟ ᱯᱮ ᱢᱟᱱᱟᱣ ᱵᱟᱲᱟ ᱠᱮᱫᱟ?
ᱟᱵᱟᱵᱩᱛᱤ ᱫᱚ ᱟᱹᱰᱤ ᱱᱟᱯᱟᱭ ᱛᱮᱜᱮ ᱢᱟᱱᱟᱣ ᱦᱩᱭ ᱮᱱᱟ᱾
ᱟᱞᱮ ᱦᱚᱸ ᱟᱹᱰᱤ ᱠᱮᱴᱮᱡ ᱠᱮᱴᱮᱡ ᱟᱞᱮ ᱥᱮᱫ ᱦᱚᱸ ᱱᱮᱥ ᱫᱚ᱾ ᱟᱞᱮᱥᱮᱫ ᱦᱚᱸ ᱫᱤᱱ ᱠᱟᱞᱚᱢ ᱠᱷᱚᱱᱟᱜ ᱫᱚ ᱱᱮᱥ ᱫᱚ ᱟᱹᱰᱤ ᱡᱟᱠ ᱡᱚᱢᱚᱠ ᱜᱮᱞᱮ ᱟᱢᱵᱟ ᱞᱮ ᱢᱟᱱᱟᱣ ᱵᱟᱲᱟ ᱠᱮᱫ ᱜᱮᱭᱟ᱾
ᱚ ᱟᱪᱪᱷᱟ᱾
ᱦᱚᱭᱱᱟ
ᱦᱩᱸ
ᱜᱚᱝᱠᱮ ᱪᱮᱫ ᱞᱮᱠᱟ ᱵᱦᱟᱵᱮ ᱯᱮ ᱡᱚᱢ ᱧᱩ ᱵᱟᱲᱟ ᱠᱮᱫᱟ᱾
ᱡᱚᱢ ᱧᱩ ᱫᱚ ᱟᱹᱣᱨᱤ ᱦᱩᱭᱩᱜᱼᱟ᱾
ᱜᱚᱢᱠᱮ ᱢᱮᱱᱮᱫᱟᱧ ᱱᱮᱥ ᱤᱭᱟᱹᱨᱮ ᱱᱚᱣᱟ ᱟᱢᱵᱟᱵᱛᱤ ᱨᱮᱫᱚ ᱪᱮᱫ ᱞᱮᱠᱟ ᱯᱮ ᱡᱚᱢ ᱧᱩ ᱵᱟᱲᱟᱭᱮᱫᱟ᱾
ᱟᱵᱟᱵᱩᱛᱤ ᱨᱮ ᱵᱷᱟᱜᱤ ᱜᱮ ᱦᱩᱭᱱᱟ ᱡᱚᱢ ᱧᱩ ᱠᱚᱦᱚᱸ ᱥᱩᱠᱨᱤ ᱡᱤᱞ ᱠᱚ᱾ ᱥᱩᱠᱨᱤ ᱡᱤᱞ ᱥᱤᱢ ᱡᱤᱞ᱾
ᱜᱚᱝᱠᱮ ᱟᱨ ᱱᱚᱜᱼᱚᱭ ᱦᱟᱸᱜ ᱟᱵᱚ ᱥᱟᱱᱛᱟᱲᱟᱜ ᱱᱚᱜᱼᱚᱭ᱾ ᱛᱤᱨᱤᱥᱟ ᱡᱩᱱ ᱦᱤᱡᱩᱜ ᱠᱟᱱ ᱫᱚ ᱚᱱᱟ ᱫᱚ ᱪᱮᱫ ᱞᱮᱠᱟᱯᱮ ᱢᱟᱱᱟᱣᱟ ᱜᱚᱝᱠᱮ ᱟᱯᱮ ᱥᱮᱫ ᱾
ᱟᱞᱮ ᱥᱮᱫ ᱚᱱᱟ ᱫᱚ ᱵᱷᱟᱹᱜᱤ ᱛᱮᱜᱮᱞᱮ ᱢᱟᱱᱟᱣᱟ ᱚᱱᱟ ᱠᱚᱫᱚ
ᱟᱵᱚᱣᱟᱜ ᱥᱟᱱᱛᱟᱲᱟᱜ ᱫᱚ ᱟᱹᱰᱤ ᱵᱷᱟᱹᱜᱤ ᱛᱮᱜᱮ ᱯᱮ ᱢᱟᱱᱟᱣᱟ᱾
ᱦᱮᱸ ᱵᱷᱟᱜᱤ ᱜᱮᱞᱮ ᱢᱟᱱᱟᱣ ᱜᱮᱭᱟ ᱚᱱᱟ ᱠᱚᱫᱚ᱾
ᱱᱟᱯᱟᱭ ᱛᱮᱜᱮ᱾
ᱟᱞᱮ ᱥᱮ ᱦᱚ ᱡᱟᱣ ᱥᱮᱨᱢᱟ ᱦᱚᱸ ᱱᱮᱥ ᱦᱚᱸ ᱢᱚᱱᱮ ᱠᱟᱫᱟᱞᱮ ᱟᱹᱰᱤ ᱡᱟᱸᱠ ᱡᱚᱢᱚᱠ ᱠᱟᱛᱮ ᱞᱮ ᱢᱟᱱᱟᱣᱟ ᱟᱫᱚ ᱛᱤᱦᱤᱧ ᱜᱟᱯᱟ ᱠᱷᱚᱱᱟᱜ ᱢᱚᱴᱟᱢᱩᱴᱤ ᱢᱤᱫ ᱥᱚᱯᱛᱟ ᱞᱟᱦᱟ ᱠᱷᱚᱱᱟᱜ ᱦᱚᱸ ᱱᱚᱣᱟ ᱨᱮᱱᱟᱜ ᱥᱟᱹᱛ ᱥᱟᱯᱲᱟᱣ ᱪᱟᱞᱟᱜ ᱠᱟᱱ ᱜᱮᱭᱟ ᱵᱩᱡ ᱫᱟ ᱵᱮᱱ
ᱦᱮᱸ ᱦᱮᱸ ᱵᱩᱡ ᱫᱟᱞᱤᱧ ᱚ
ᱟᱯᱮ ᱥᱮᱫ ᱦᱚ
ᱛᱟᱦᱚᱞᱮ ᱟᱹᱵᱤᱱ ᱫᱚ ᱚᱠᱟ ᱤᱭᱟᱹ ᱠᱷᱚᱱᱟᱜ ᱵᱤᱱ ᱞᱟᱹᱭ ᱮᱫᱟ ᱚᱠᱟ ᱰᱤᱥᱴᱤᱠ ᱠᱷᱚᱱᱟᱜ
ᱦᱚᱸ ᱜᱚᱝᱠᱮ ᱟᱹᱞᱤᱧ ᱫᱚ ᱵᱟᱹᱠᱩᱲᱟ ᱰᱤᱥᱴᱤᱠ ᱠᱷᱚᱱᱟᱜ ᱞᱤᱧ ᱞᱟᱹᱭᱮᱫᱟ
ᱚ ᱛᱚ ᱚᱲᱟᱜ ᱠᱚᱨᱮ ᱫᱚ ᱛᱤᱱᱟᱹᱜ ᱦᱚᱲ ᱢᱮᱱᱟᱜ ᱯᱮᱭᱟ
ᱢᱟᱜ ᱢᱚᱬᱮ ᱠᱚ ᱪᱮᱫ ᱞᱮᱠᱟ ᱦᱩᱭᱩᱜᱼᱟ
ᱢᱟᱜ ᱢᱚᱬᱮ ᱠᱚ ᱳᱭ ᱢᱚᱬᱮ ᱵᱚᱪᱷᱚᱨ ᱚᱱᱛᱚᱨ ᱚᱱᱛᱚᱨ ᱦᱩᱭᱩᱜ ᱜᱮᱭᱟ
ᱢᱟᱜ ᱢᱚᱬᱮ ᱫᱚ
ᱢᱚᱬᱮ ᱵᱚᱪᱷᱚᱨ ᱯᱚᱨ ᱯᱚᱨ
ᱟᱹᱰᱤ ᱡᱟᱠ ᱡᱚᱢᱚᱠ ᱠᱟᱛᱮᱜ ᱜᱮ ᱟᱹᱰᱤ ᱠᱮᱴᱮᱡ ᱥᱮᱴᱮᱡ ᱜᱮᱯᱮ ᱢᱟᱱᱟᱣ ᱜᱮᱭᱟ
ᱦᱮᱸ ᱦᱮᱸ ᱟᱹᱰᱤ ᱠᱮᱴᱮᱡ ᱥᱮᱴᱮᱡ ᱜᱮ ᱨᱟᱹᱥᱠᱟᱹ ᱨᱚᱢᱚᱡ ᱟᱛᱮ ᱟᱹᱰᱤ
ᱮᱱᱮᱡ ᱦᱚᱸ ᱟᱹᱰᱤ ᱛᱟᱦᱚᱞᱮ ᱱᱟᱯᱟᱭ ᱜᱮᱯᱮ ᱮᱱᱮᱡ ᱜᱮᱭᱟ
ᱦᱮᱸ ᱟᱹᱰᱤ ᱱᱟᱯᱟᱭ ᱟᱹᱰᱤ ᱟᱹᱰᱤ ᱡᱟᱠᱚᱜᱼᱟ
ᱚ ᱟᱹᱰᱤ ᱡᱟᱠᱷᱚᱜᱼᱟ
ᱦᱮᱸ ᱨᱟ ᱨᱟᱥᱤ ᱟᱹᱛᱩ ᱛᱚ
ᱱᱮᱥ ᱫᱚᱯᱮ ᱢᱟᱱᱟᱣ ᱞᱮᱫᱟ ᱥᱮ ᱵᱟᱝ ᱜᱚᱢᱠᱮ
ᱵᱟᱝ ᱵᱟᱝ ᱱᱮᱥ ᱫᱚ ᱵᱟᱝ ᱱᱮᱥ ᱫᱚ ᱵᱟᱝ ᱱᱚᱜ ᱚᱭ ᱛᱚ ᱫᱩ ᱦᱟᱡᱟᱨ ᱵᱟ ᱵᱟᱭᱤᱥ ᱨᱮ ᱢᱟᱱᱟᱣ ᱦᱩᱭ ᱠᱟᱱᱟ ᱟᱫᱚ ᱫᱩ ᱦᱟᱡᱟᱨ ᱟᱴᱷᱟᱥ ᱢᱚᱬᱮ ᱵᱚᱪᱷᱚᱨ ᱯᱚᱨ ᱯᱚᱨ
ᱵᱟᱹᱭᱤᱥ ᱨᱮ ᱫᱚ ᱪᱮᱫ ᱞᱮᱠᱟᱯᱮ ᱢᱟᱱᱟᱣ
ᱪᱮᱫ ᱫᱚᱝ
ᱢᱟᱜ ᱢᱚᱬᱮ
ᱢᱟᱜᱼᱢᱚᱬᱮ ᱫᱚ ᱟᱹᱰᱤ ᱱᱟᱯᱟᱭ ᱛᱮᱜᱮ ᱞᱮ ᱢᱟᱱᱟᱣ ᱠᱟᱫᱟ
ᱦᱮᱸ ᱯᱩᱨᱟᱹ ᱟᱵᱚᱣᱟᱜ ᱢᱟᱱᱮ ᱴᱨᱟᱰᱤᱥᱚᱱᱟᱞ ᱰᱨᱮᱥ ᱡᱚᱛᱚ ᱦᱚᱲ ᱯᱮ ᱦᱚᱨᱚᱜᱟ ᱮᱠᱫᱚᱢ
ᱦᱮᱸ ᱦᱮᱸ
ᱮᱠᱫᱚᱢ ᱟᱹᱰᱤ ᱟᱹᱰᱤ ᱱᱟᱯᱟᱭ ᱛᱮᱜᱮ ᱵᱟᱝ
ᱦᱮᱸ ᱟᱹᱰᱤ ᱱᱟᱯᱟᱭ
ᱦᱩᱸ ᱜᱚᱝᱠᱮ ᱟᱞᱮᱥᱮᱫ ᱵᱟᱯᱞᱟ ᱟᱫᱚ ᱪᱮᱫ ᱞᱮᱠᱟ ᱯᱮ ᱢᱟᱱᱟ ᱪᱮᱫ ᱞᱮᱠᱟ ᱵᱷᱟᱵᱽ ᱯᱮ ᱦᱩᱭᱩᱜ ᱜᱮᱭᱟ
ᱪᱮᱫ ᱫᱚᱝ
ᱵᱟᱯᱞᱟ ᱠᱚ
ᱵᱟᱯᱞᱟ ᱠᱚᱫᱚ ᱮᱭ ᱵᱮᱥᱤ ᱤᱭᱟᱹ ᱛᱮᱜᱮ ᱦᱩᱭᱩᱜ ᱜᱮᱭᱟ ᱡᱟᱦᱟᱸ ᱠᱚ ᱢᱮᱱᱟ ᱩᱸ
ᱚᱠᱟ ᱨᱮᱱᱟᱜ ᱥᱟᱱᱛᱟᱲᱟᱜ ᱡᱟᱦᱟᱸ ᱞᱮᱠᱟ ᱢᱮᱱᱟᱜᱼᱟ ᱡᱚᱛᱚ ᱜᱮᱯᱮ ᱥᱟᱵ ᱨᱟᱠᱟᱵ ᱠᱟᱛᱮ ᱯᱮ ᱤᱭᱟᱹᱭ ᱜᱮᱭᱟ ᱵᱟᱝ
ᱦᱮᱸ ᱦᱮᱸ ᱡᱚᱛᱚ ᱜᱮ
ᱦᱩᱸ
ᱡᱚᱛᱚ ᱜᱮ ᱚᱱᱟ ᱡᱟᱦᱟᱸ ᱠᱚ ᱡᱟᱦᱟᱸ ᱠᱚ ᱞᱟᱹᱭᱮᱫᱟ ᱫᱩᱣᱟᱹᱨ ᱵᱟᱯᱞᱟᱜ
ᱚᱱᱮ ᱚᱱᱟ ᱛᱮᱜᱮ ᱟᱞᱮ ᱫᱚᱞᱮ ᱢᱟᱱᱟᱣ ᱜᱮᱭᱟ ᱵᱷᱟᱜᱤ ᱱᱚᱛᱮ ᱫᱚ
ᱚᱱᱛᱮ ᱦᱚᱸᱯᱮ ᱵᱟᱯᱞᱟ ᱵᱟᱲᱟᱜ ᱜᱮᱭᱟ
ᱦᱮᱸ
ᱥᱟᱨ ᱥᱟᱹᱜᱩᱱ ᱟᱛᱮᱜ ᱦᱚᱸ ᱦᱩᱭᱩᱜ ᱜᱮᱭᱟ ᱵᱟᱯᱞᱟ ᱠᱚ᱾
ᱦᱮ ᱥᱟᱨ ᱥᱟᱹᱜᱩᱱ
ᱦᱮᱸ ᱜᱚᱢᱠᱮ ᱱᱮᱥ ᱫᱚ ᱫᱟᱬᱟᱱ ᱠᱚ ᱵᱟᱵᱮᱱ ᱪᱟᱞᱟᱣ ᱟᱠᱟᱱᱟ ᱡᱟᱦᱟᱸ ᱥᱮᱫ᱾ ᱟᱵᱚ ᱥᱟᱱᱛᱟᱲ ᱠᱚᱣᱟᱜ ᱚᱱᱠᱟᱱ ᱧᱩᱛᱩᱢᱟᱱ ᱡᱟᱭᱜᱟ ᱠᱚᱨᱮ ᱡᱮᱢᱚᱱ ᱚᱡᱳᱫᱽᱫᱷᱟ ᱦᱩᱭᱮᱱ ᱞᱩᱜᱩᱵᱩᱨᱩ ᱦᱩᱭᱮᱱ ᱛᱮᱞᱠᱩᱯᱤ ᱵᱟᱹᱨᱱᱤ ᱜᱷᱟᱴ ᱦᱩᱭᱮᱱ ᱵᱟᱵᱮᱱ ᱪᱟᱞᱟᱣ ᱟᱠᱟᱱᱟ ᱡᱟᱦᱟᱸ
ᱵᱟᱝ ᱵᱟᱝ ᱵᱟᱹᱞᱤᱧ ᱪᱟᱞᱟᱣ ᱟᱠᱟᱱᱟ
ᱡᱟᱦᱟᱸ ᱛᱤᱥ ᱵᱟᱵᱮᱱ ᱪᱟᱞᱟᱣ ᱵᱟᱲᱟ ᱟᱠᱟᱱᱟ ᱟᱵᱚᱣᱟᱜ ᱚᱱᱟ ᱠᱚ ᱡᱟᱭᱜᱟ ᱠᱚᱨᱮ
ᱦᱩᱸ ᱵᱟᱝ ᱥᱮᱨᱚᱠᱚᱢ ᱫᱚ ᱪᱟᱞᱟᱣ ᱵᱟᱝ ᱦᱩᱭ ᱟᱠᱟᱱᱟ ᱛᱚ ᱱᱤᱭᱟᱹ ᱫᱷᱟᱣ ᱫᱚ ᱴᱟᱨᱜᱮᱴ ᱦᱩᱭ ᱠᱟᱱᱟ ᱵᱩᱨᱩ ᱵᱚᱸᱜᱟ ᱪᱟᱞᱟᱜ ᱦᱩᱭᱩᱜᱼᱟ᱾
ᱦᱮ ᱟᱵᱚ ᱥᱟᱱᱛᱟᱲ ᱠᱚ ᱵᱟᱝ
ᱦᱮᱸ ᱵᱩᱨᱩ ᱵᱚᱸᱜᱟ ᱛᱚ ᱟᱹᱰᱤ ᱤᱭᱟᱹᱛᱮ ᱦᱩᱭᱩᱜ ᱜᱮᱭᱟ ᱡᱟᱠ ᱛᱮ
ᱦ
ᱛᱚ ᱚᱸᱰᱮ ᱜᱮ ᱴᱟᱨᱜᱮᱴ ᱦᱩᱭ ᱟᱠᱟᱱᱟ
ᱦᱩᱸ
ᱛᱚ ᱟᱯᱮᱥᱮᱫ ᱫᱚ ᱚᱱᱠᱟᱱᱟᱜ ᱧᱮᱞ ᱡᱚᱝ ᱪᱮᱫ ᱢᱮᱱᱟᱜᱼᱟ᱾ ᱵᱩᱨᱩ ᱵᱚᱱ ᱤᱭᱟᱹ ᱠᱚ
ᱟᱞᱮ ᱥᱮᱫ ᱫᱚ ᱢᱟᱱᱮ ᱧᱮᱞ ᱡᱚᱝ ᱡᱟᱭᱜᱟ ᱫᱚ ᱢᱮᱱᱟᱜ ᱜᱮᱭᱟ ᱟᱫᱚ ᱵᱩᱨᱩ ᱵᱚᱸᱜᱟ ᱵᱩᱨᱩ ᱠᱚᱫᱚ ᱢᱮᱱᱟᱜ ᱜᱮᱭᱟ᱾ ᱨᱮᱦᱚᱸ ᱵᱩᱨᱩ ᱵᱚᱸᱜᱟ ᱫᱚ ᱟᱞᱮᱥᱮᱫ ᱫᱚ ᱵᱟᱝᱠᱚ ᱢᱟᱱᱟᱣᱟ ᱚᱱᱠᱟ ᱞᱮᱠᱟ ᱫᱚ᱾
ᱚ
ᱟᱫᱚ ᱟᱞᱮ ᱥᱮᱫ ᱫᱚ ᱡᱮᱢᱚᱱ ᱢᱮᱱᱟᱜᱼᱟ ᱤᱭᱟᱹ ᱛᱮᱞᱠᱩ ᱵᱟᱨᱱᱤᱜᱷᱟᱴ ᱫᱚᱵᱮᱱ ᱟᱸᱡᱚᱢ ᱟᱠᱟᱫᱟ ᱥᱮ ᱵᱟᱝ ᱟᱵᱚ ᱥᱟᱱᱛᱟᱲᱟᱜ᱾
ᱦᱮᱸ ᱟᱸᱡᱚᱢ ᱟᱸᱡᱚᱢ ᱜᱮᱞᱤᱧ ᱵᱩᱡᱷᱟᱹᱣ ᱫᱟ ᱟᱸᱡᱚ ᱟᱸᱡᱚᱢ ᱟᱠᱟ ᱫᱟᱞᱤᱧ
ᱚᱱᱟ ᱦᱚᱸ ᱦᱟᱱᱟ ᱦᱮᱸ ᱟᱫᱚ ᱵᱟᱵᱮᱱ ᱪᱟᱞᱟᱣ ᱵᱟᱲᱟ ᱟᱠᱟᱱ ᱨᱮᱦᱚᱸ ᱞᱟᱹᱭ ᱵᱮᱱ ᱦᱮᱸ ᱪᱟᱞᱟᱣ ᱦᱤᱡᱩᱜ ᱢᱮ᱾ ᱪᱟᱞᱟᱣ ᱦᱤᱡᱩᱜ ᱵᱮᱱ ᱢᱤᱫ ᱫᱷᱟᱣ ᱡᱮ ᱚᱱᱟ ᱨᱮ ᱟᱵᱚ ᱥᱟᱱᱛᱟᱲ ᱠᱚᱣᱟᱜ ᱟᱹᱰᱤ ᱧᱩᱛᱩᱢᱟᱱ ᱡᱟᱭᱜᱟ ᱠᱟᱱᱟ᱾ ᱛᱮᱞᱠᱩᱯᱤ ᱵᱟᱨᱱᱤ ᱜᱷᱟᱴ
ᱦᱮᱸ ᱚᱱᱟ ᱠᱚᱨᱮ ᱫᱚ ᱪᱟᱞᱟᱣ ᱦᱩᱭᱩᱜ ᱜᱮᱭᱟ᱾
ᱛᱟ ᱯᱚᱨᱮ ᱟᱵᱚ ᱥᱟᱱᱛᱟᱲ ᱠᱚᱣᱟᱜ ᱟᱹᱰᱤ ᱜᱟᱱ ᱡᱤᱱᱤᱥ ᱜᱮ ᱡᱟᱦᱟᱸ ᱠᱚ ᱟᱫᱚᱜ ᱠᱟᱱᱟ ᱟᱹᱰᱤ ᱜᱟᱱ ᱡᱤᱱᱤᱥ ᱜᱮᱠᱚ ᱥᱟᱵ ᱨᱟᱠᱟᱵ ᱟᱠᱟᱫᱟ ᱚᱸᱰᱮ ᱡᱮᱢᱚᱱ ᱱᱮᱛᱟᱨ ᱫᱚ ᱵᱟᱱᱟᱢ ᱠᱚ ᱛᱟ ᱯᱚᱨᱮ ᱚᱱᱠᱟ ᱞᱮᱠᱟᱱᱟᱜ ᱥᱟᱱᱛᱟᱲ ᱠᱚ ᱥᱟᱱᱛᱟᱲᱟᱜ ᱟᱹᱰᱤ ᱠᱤᱪᱷᱩ ᱡᱤᱱᱤᱥ ᱟᱫᱚᱜ ᱠᱟᱱᱟ ᱥᱮ ᱠᱤᱱᱛᱩ ᱚᱸᱰᱮ ᱠᱚ ᱥᱟᱵ ᱨᱟᱠᱟᱵ ᱟᱠᱟᱫᱟ ᱚᱱᱟ ᱠᱚᱢ ᱧᱮᱞ ᱧᱮᱞ ᱟᱹᱜᱩᱭᱟ
ᱦᱩᱸ
ᱜᱚᱝᱠᱮ ᱟᱫᱚ ᱟᱯᱮ ᱥᱮᱫ ᱫᱚ ᱵᱟᱦᱟ ᱥᱚᱨᱦᱟᱭ ᱨᱮᱫᱚ ᱪᱮᱫ ᱯᱮ ᱡᱚᱢᱟ ᱵᱮᱥᱤ ᱪᱮᱫ ᱡᱤᱞ ᱠᱚ ᱵᱮᱥᱤ ᱯᱮ ᱤᱭᱟᱹᱭᱟ᱾
ᱮᱸ ᱵᱟᱦᱟ ᱥᱚᱨᱦᱟᱭ ᱠᱚᱨᱮ ᱫᱚ ᱮᱭ ᱥᱤᱢ ᱡᱤᱞ ᱜᱮ᱾ ᱢᱟᱜ ᱢᱚᱬᱮ ᱠᱚᱨᱮ ᱫᱚ ᱚᱱᱟ ᱚᱱᱟ ᱠᱚᱜᱮ ᱵᱚᱸᱜᱟ ᱠᱚᱨᱮ ᱫᱚ᱾ ᱢᱮᱨᱚᱢ ᱠᱚᱞᱮ ᱞᱟᱜᱟᱣ ᱠᱚᱣᱟ ᱢᱮᱨᱚᱢ ᱥᱤᱢ
ᱦᱚᱸ ᱜᱚᱢᱠᱮ ᱯᱤᱴᱷᱟᱹ ᱯᱤᱴᱷᱟᱹ ᱵᱟᱲᱟᱭ ᱜᱮᱭᱟ ᱯᱮ ᱥᱮ ᱵᱟᱝ ᱯᱤᱴᱷᱟᱹ
ᱦᱮᱸ ᱯᱤᱴᱷᱟᱹ ᱫᱚ ᱱᱚᱣᱟ ᱟᱵᱩᱣᱟᱜ ᱯᱚᱨᱚᱵᱽ ᱠᱚᱨᱮ ᱨᱩᱰᱟᱹ ᱟᱢᱵᱟᱵᱚᱛᱤ ᱥᱟᱠᱨᱟᱛ ᱯᱤᱴᱷᱟᱹ ᱫᱚ ᱦᱩᱭᱩᱜ ᱠᱟᱱ ᱜᱮᱭᱟ᱾
ᱜᱚᱝᱠᱮ ᱯᱤᱴᱷᱟᱹ ᱫᱚ ᱟᱢᱫᱟ ᱨᱚᱠᱚᱢᱟᱜ ᱯᱤᱴᱷᱟᱹ ᱢᱮᱱᱟᱜᱼᱟ ᱛᱚ ᱟᱫᱚ ᱪᱮᱫ
ᱮᱞ ᱱᱚᱸᱰᱮ ᱥᱩᱠᱨᱤ ᱡᱤᱞ ᱟᱨ ᱥᱤᱢ ᱡᱤᱞ ᱤᱱᱟᱹ ᱠᱤᱱ ᱜᱮ ᱵᱤᱥᱤ ᱦᱩᱭᱩᱜ ᱜᱮᱭᱟ᱾
ᱜᱚᱝᱠᱮ ᱥᱩᱠᱨᱤ ᱡᱤᱞ ᱯᱤᱴᱷᱟᱹ ᱫᱚ ᱟᱹᱰᱤ ᱢᱟᱱᱮ ᱟᱹᱰᱤ ᱢᱟᱱᱮ ᱥᱤᱵᱤᱞ ᱫᱚ
ᱦᱮᱸ ᱟᱹᱰᱤ ᱥᱤᱵᱤᱞ
ᱜᱚᱝᱠᱮ ᱞᱟᱫ ᱡᱤᱞ ᱵᱮᱱ ᱡᱚᱢ ᱵᱟᱲᱟ ᱟᱠᱟᱫᱟ ᱥᱮ ᱵᱟᱝ?
ᱪᱮᱫ ᱠᱚ ᱦᱮᱸ ᱡᱚᱢ ᱵᱟᱲᱟ ᱜᱮ ᱟᱹᱰᱤ ᱟᱹᱰᱤ ᱥᱤᱵᱤᱞ ᱵᱩᱡᱷᱟᱹᱜᱼᱟ, ᱚᱱᱟ ᱠᱚᱫᱚ ᱡᱚᱢ ᱵᱟᱲᱟ ᱦᱩᱭ ᱟᱠᱟᱱᱟ᱾
ᱡᱚᱛᱚ ᱠᱷᱚᱱᱟᱜ ᱫᱚ ᱵᱷᱟᱜᱤ ᱞᱟᱫ ᱡᱤᱞ ᱜᱮ ᱵᱷᱟᱜᱮ ᱵᱩᱡᱷᱟᱹ ᱜᱚᱝᱠᱮ ᱦᱮᱸ ᱡᱚᱢ ᱵᱟᱲᱟ ᱠᱚ ᱡᱚᱢ ᱵᱟᱲᱟ ᱚᱱᱠᱟ ᱵᱟᱨᱦᱮ ᱨᱮ ᱡᱩᱫᱤ ᱵᱮᱱ ᱨᱟᱜ ᱞᱟᱜᱼᱟ ᱚᱲᱟᱜ ᱵᱟᱫᱮ ᱢᱟᱱᱮ ᱟᱹᱰᱤ ᱮᱴᱟᱜ ᱜᱮ ᱥᱤᱵᱤᱞᱟ
ᱦᱮᱸ ᱡᱚᱢ ᱵᱟᱲᱟ ᱟᱠᱟᱫᱟᱞᱤᱧ ᱞᱟᱜ ᱠᱚᱫᱚ
ᱞᱟᱫ ᱟᱜ ᱟᱹᱰᱤ ᱮᱴᱟᱜ ᱜᱮ ᱥᱤᱵᱤᱞᱟ
ᱦᱩᱸ
ᱟᱵᱚ ᱥᱟᱱᱛᱟᱲ ᱠᱚᱫᱚ ᱯᱤᱴᱷᱟᱹ ᱞᱟᱴᱷᱟ ᱛᱟᱨ ᱯᱚᱨᱮ ᱚᱱᱠᱟ ᱞᱟᱫ ᱡᱤᱞ ᱠᱚ ᱡᱚᱢ ᱠᱟᱛᱮ ᱜᱮᱛᱚ ᱠᱚ ᱡᱤᱭᱚᱱ ᱫᱚᱠᱚ ᱠᱷᱟᱸᱰᱟᱣ ᱟᱹᱜᱩ ᱟᱠᱟᱫᱟ ᱟᱫᱚ ᱱᱮᱛᱟᱨ ᱫᱚ ᱵᱮᱥᱤ ᱵᱟᱵᱚᱱ ᱤᱭᱟᱹᱭ ᱫᱟ ᱩᱱᱟᱹᱜ ᱫᱚ ᱢᱟᱱᱮ ᱚᱱᱠᱟ ᱞᱮᱠᱟ ᱫᱚ ᱟᱫᱚ ᱱᱮᱛᱟᱨ ᱫᱚ ᱦᱟᱱᱮ ᱢᱟᱱᱮ ᱢᱚᱰᱟᱱ ᱥᱮᱫ ᱵᱚᱱ ᱦᱤᱡᱩᱜ ᱠᱟᱱᱟ ᱞᱟᱦᱟ ᱞᱟᱦᱟ ᱛᱮᱱᱟᱜ ᱫᱚᱵᱩᱱ ᱟᱫ ᱪᱟᱵᱟᱭ ᱫᱟ ᱟᱵᱚ ᱥᱟᱱᱛᱟᱲ ᱠᱚᱦᱚᱸ
ᱦᱳᱭ ᱦᱳᱭ ᱚᱱᱟ ᱜᱮ ᱠᱟᱛᱷᱟ ᱫᱚ ᱦᱩᱭᱩᱜ ᱠᱟᱱᱟ
ᱛᱟᱨ ᱯᱚᱨᱮ ᱦᱩᱭᱩᱜ ᱠᱟᱱᱟ ᱞᱟᱦᱟ ᱛᱮᱱᱟᱜ ᱞᱟᱦᱟ ᱫᱚ ᱟᱹᱰᱤ ᱢᱟᱱᱮ ᱢᱟᱱᱮ ᱚᱴᱟᱝ ᱫᱟᱹᱞ ᱛᱮᱠᱚ ᱵᱟᱯᱞᱟ ᱠᱚᱠᱴ ᱯᱟᱨᱚᱢ ᱟᱹᱜᱩ ᱟᱠᱟᱫᱟ ᱟᱵᱚ ᱥᱮᱨᱣᱟ ᱨᱮᱱᱟᱜ ᱛᱟᱯᱚᱨ ᱱᱮᱛᱟᱨ ᱫᱚ ᱟᱹᱰᱤ ᱮᱴᱟᱜ ᱨᱚᱠᱚᱢ ᱵᱩᱱ ᱢᱟᱱᱮ ᱥᱟᱪᱵᱟᱪ ᱟᱫᱚ ᱚᱱᱟ ᱠᱚᱫᱚ ᱟᱵᱚ ᱥᱟᱱᱛᱟᱲᱟᱜ ᱮᱴᱟᱜ ᱮᱴᱟᱜ ᱵᱩᱱ ᱵᱟᱭ ᱡᱚᱱᱟᱜ ᱠᱟᱱᱟ ᱟᱵᱚ ᱥᱟᱱᱛᱟᱲ ᱥᱚᱢᱟᱡᱽ ᱨᱮ
ᱦᱩᱸ ᱦᱩᱸ ᱦᱩᱸ
ᱞᱟᱦᱟ ᱛᱮᱱᱟᱜ ᱫᱚᱵᱚᱱ ᱦᱤᱲᱤᱧ ᱪᱟᱵᱟᱭᱮᱫ ᱛᱟᱵᱩᱱᱟ
ᱡᱟᱸᱦᱟ ᱡᱟᱸᱦᱟ ᱟᱵᱚᱱᱟᱜ ᱱᱤᱭᱚᱢ ᱚᱱᱟ ᱛᱮᱫᱚ ᱵᱟᱵᱚᱱ ᱪᱟᱞᱟᱜ ᱠᱟᱱᱟ ᱟᱹᱵᱚ ᱫᱚ᱾
ᱠᱟᱱᱟ
ᱛᱚ ᱚᱱᱟ ᱜᱮᱵᱚᱱ ᱟᱵᱚ ᱵᱚᱱ ᱪᱮᱥᱴᱟᱭᱟ ᱡᱟᱸᱦᱟ ᱚᱱᱟ ᱥᱟᱸᱣᱛᱟᱞ ᱥᱚᱢᱟᱡᱽ ᱨᱮ ᱡᱟᱦᱟᱸ ᱱᱤᱭᱚᱢ ᱢᱮᱱᱟᱜᱼᱟ ᱚᱱᱟ ᱛᱮ ᱜᱮ ᱵᱚᱱ ᱪᱟᱞᱟᱜᱼᱟ᱾
ᱚᱱᱟᱜᱮ ᱦᱮ ᱟᱵᱚ ᱥᱟᱱᱛᱟᱲ ᱠᱚ ᱢᱟᱱᱮ ᱮᱴᱟᱜ ᱥᱮᱫ ᱵᱚᱱ ᱪᱟᱞᱟᱜ ᱠᱟᱱᱟ ᱚᱱᱟ ᱠᱚ ᱠᱟᱹᱴᱤᱡ ᱵᱚᱱ ᱪᱮᱸᱜᱷᱟᱣ ᱧᱚᱜ ᱞᱮᱱ ᱠᱷᱟᱱ ᱫᱚ ᱵᱷᱟᱞᱤ ᱠᱚᱜᱼᱟ
ᱦᱮᱸ ᱦᱮᱸ ᱚᱱᱟ ᱢᱟ ᱡᱚᱛᱚ ᱦᱚᱲ ᱜᱮᱠᱚ ᱤᱭᱟᱹᱜ ᱠᱟᱱᱟ ᱟᱫᱚ ᱠᱤᱪᱷᱩ ᱜᱟᱱ ᱦᱚᱲ ᱛᱚ ᱢᱮᱱᱟᱜ ᱠᱚᱣᱟ ᱵᱟᱠᱚ ᱵᱩᱡᱷᱟᱹᱣᱟ ᱚᱱᱟ ᱠᱚᱫᱚ ᱡᱟᱸᱦᱟᱭ ᱠᱚ
ᱜᱚᱝᱠᱮ ᱛᱟᱦᱞᱮ ᱟᱯᱮ ᱫᱚ ᱪᱟᱥᱵᱟᱥ ᱠᱚᱫᱚ ᱪᱮᱫᱞᱮᱠᱟ ᱦᱩᱭᱩᱜ ᱜᱮᱭᱟ ᱟᱯᱮᱥᱮᱫ
ᱪᱟᱥᱵᱟᱥ ᱫᱚ ᱱᱤᱛᱚᱜ ᱫᱚ ᱱᱚᱜᱼᱚᱭ ᱛᱚᱞᱟ ᱠᱚᱞᱮ ᱜᱤᱰᱤ ᱠᱟᱫᱟ ᱫᱟᱜ ᱵᱷᱚᱨᱥᱟ ᱜᱮ ᱟᱞᱮᱫᱚ ᱠᱮᱱᱮᱞ ᱫᱟᱜ ᱟᱨ ᱥᱮᱨᱢᱟ ᱫᱟᱜ
ᱟᱯᱮ ᱫᱚ ᱵᱚᱪᱷᱚᱨ ᱨᱮ ᱢᱤᱫ ᱫᱷᱟᱣ ᱯᱮ ᱫ ᱪᱟᱥ ᱥᱮ ᱵᱟᱨ ᱫᱷᱟᱣ
ᱦᱮᱸ ᱦᱮᱸ ᱢᱤᱫ ᱫᱷᱟᱣ ᱢᱤᱫ ᱫᱷᱟᱣ ᱜᱮᱞᱮ ᱪᱟᱥᱟ ᱛᱚ ᱦᱮᱸ ᱦᱮᱸ ᱥᱮᱨᱢᱟ ᱡᱟᱹᱲᱤ ᱛᱮ
ᱚ ᱥᱮᱨᱢᱟ ᱡᱟᱹᱲᱤ
ᱛᱟᱨᱯᱚᱨ ᱥᱚᱵ ᱥᱚᱵᱽᱡᱤ ᱠᱚ ᱪᱟᱥ ᱵᱟᱲᱟ ᱦᱩᱭᱩᱜ ᱜᱮᱭᱟ᱾
ᱥᱮᱨᱢᱟ ᱡᱟᱹᱲᱤ ᱛᱮ ᱟᱯᱮ ᱦᱚᱸᱯᱮ ᱪᱟᱥ ᱜᱮᱭᱟ ᱥᱮᱨᱢᱟ ᱡᱟᱹᱲᱤ ᱵᱷᱚᱨᱥᱟ ᱜᱮ᱾
ᱦᱮᱸ ᱥᱮᱨᱢᱟ ᱡᱟᱹᱲᱤ ᱟᱨ ᱱᱚᱣᱟ ᱠᱮᱱᱮᱞ ᱫᱟᱜ ᱠᱮᱱᱮᱞ ᱫᱟᱜ ᱡᱟᱸᱦᱟ ᱠᱚ ᱞᱟᱹᱭ ᱫᱟ ᱚᱱᱟ ᱟᱲᱟᱠ ᱜᱮᱭᱟ ᱠᱚ᱾
ᱟᱨ ᱟᱯᱮ ᱥᱮᱫ ᱫᱚ ᱚᱠᱟ ᱞᱮᱠᱟ?
ᱟᱞᱮᱥᱮᱫ ᱫᱚ ᱟᱞᱮᱥᱮᱫ ᱫᱚ ᱥᱮᱨᱢᱟ ᱡᱟᱹᱲᱤ ᱛᱮᱜᱮ ᱢᱤᱫ ᱫᱷᱟᱣ ᱜᱮᱞᱮ ᱪᱟᱥ ᱜᱮᱭᱟ ᱵᱚᱪᱷᱚᱨ ᱨᱮ
ᱚ ᱟᱨ ᱥᱚᱵᱡᱤ ᱠᱚᱫᱚ ᱪᱟᱥ ᱦᱳᱭᱳᱜ ᱜᱮᱭᱟ ᱥᱮ ᱵᱟᱝ
ᱦᱮᱸ ᱥᱚᱵᱡᱤ ᱠᱚᱦᱚᱸ ᱪᱟᱥ ᱵᱟᱲᱟ ᱦᱳᱭᱳᱜ ᱜᱮᱭᱟ ᱚᱲᱟᱜ ᱡᱚᱢ ᱞᱮᱠᱟ ᱚᱱᱠᱟ ᱤᱭᱟᱹ ᱞᱮᱠᱟ ᱫᱚ ᱚᱱᱠᱟ ᱫᱟᱜ ᱨᱮᱱᱟᱜ ᱤᱭᱟᱹ ᱟᱱᱟᱴ ᱠᱚ ᱫᱚᱢᱮ ᱢᱮᱱᱟᱜ ᱟᱠᱟᱫᱟ ᱠᱮᱱᱮᱞ ᱫᱟᱜ ᱠᱚᱫᱚ ᱵᱟᱞᱮ ᱧᱟᱢᱼᱟ ᱜᱟᱹᱲᱤᱡ ᱚᱱᱟ ᱯᱩᱠᱷᱨᱤ ᱠᱚᱨᱮᱱᱟᱜ ᱢᱤᱱᱤ ᱦᱚᱸ ᱚᱱᱠᱟ ᱞᱮᱠᱟ ᱫᱚ ᱵᱟᱹᱱᱩᱜᱼᱟ᱾ ᱯᱩᱠᱷᱨᱤ ᱠᱚᱨᱮ ᱱᱟᱜ ᱯᱩᱠᱷᱨᱤ ᱠᱚᱨᱮᱱᱟᱜ ᱫᱟᱜ ᱛᱮᱜᱮ ᱞᱮ ᱪᱟᱥ ᱵᱟᱲᱟᱭᱟ
ᱚ
ᱵᱟᱸᱫᱽ ᱠᱚᱨᱮ ᱛᱚᱜᱚᱝ
ᱛᱚᱵᱮ ᱪᱮᱫ ᱪᱮᱫ ᱥᱚᱵᱡᱤ ᱠᱚᱫᱚ ᱯᱮ ᱪᱟᱥ ᱜᱮᱭᱟ
ᱪᱟᱥ ᱜᱮᱭᱟ ᱞᱮ ᱥᱤᱡᱤᱱ ᱨᱮ ᱡᱮᱢᱚᱱ ᱱᱮᱛᱟᱨ ᱫᱚ ᱵᱷᱤᱱᱰᱤ ᱠᱚ ᱞᱟᱜᱣ ᱦᱳᱭᱳᱜ ᱜᱮᱭᱟ ᱵᱚᱨᱵᱚᱴᱤ ᱠᱚ ᱱᱮᱛᱟᱨᱟᱜ ᱱᱮᱛᱟᱨ ᱫᱚ ᱵᱚᱨᱥᱟ ᱫᱚ ᱠᱚᱸᱰᱷᱟ ᱠᱚ
ᱦᱮᱸ ᱟᱨ ᱟᱹᱞᱩ ᱠᱚᱫᱚ ᱯᱮ ᱨᱚᱦᱚᱭ ᱜᱮᱭᱟ ᱥᱮ ᱵᱟᱝ
ᱦᱮᱸ ᱟ. ᱞᱩ ᱠᱚᱦᱚ ᱞᱮ ᱨᱚᱦᱚᱭ ᱜᱮᱭᱟ ᱟᱞᱩ ᱟᱞᱩ ᱠᱚᱦᱚ ᱞᱮ ᱨᱚᱦᱚᱭ ᱜᱮᱭᱟ ᱟᱯᱮᱥᱮᱫ ᱯᱮ ᱨᱚᱦᱚᱭ ᱜᱮᱭᱟ
ᱵᱟᱝ ᱵᱟᱝ ᱟᱞᱩ ᱫᱚ ᱵᱟᱝ ᱦᱳᱭᱳᱜ-ᱟ ᱟᱞᱮ ᱥᱚᱵᱡᱤ ᱠᱚᱫᱚ ᱦᱳᱭᱳᱜ ᱜᱮᱭᱟ ᱟᱞᱩ ᱵᱟᱛ ᱛᱮ
ᱦᱩᱸ ᱜᱚᱢᱠᱮ ᱛᱟᱦᱚᱞᱮ ᱱᱤᱭᱟᱹᱵᱟᱨ ᱫᱚ ᱚᱱᱛᱮ ᱪᱟᱞᱟᱜ ᱦᱳᱭᱳᱜ-ᱟ᱾
ᱛᱚ ᱜᱚᱢᱠᱮ ᱟᱢ ᱡᱚᱢ ᱠᱚᱫᱚ ᱛᱤᱨᱮ ᱦᱳᱭᱳᱜᱼᱟ ᱥᱮ ᱦᱳᱭ ᱟᱠᱟᱱᱟ
ᱫᱚᱢ ᱠᱚᱫᱚ ᱟᱹᱣᱨᱤ ᱦᱩᱭᱩᱜᱼᱟ ᱤᱥᱤᱱ ᱵᱟᱥᱟᱝ ᱪᱟᱞᱟᱜ ᱠᱟᱱᱟ ᱤᱥᱤᱱ ᱡᱚᱢ ᱦᱩᱭᱩᱜᱼᱟ ᱦᱟᱸᱜ ᱟᱹᱵᱤᱱ ᱫᱚᱵᱮᱱ ᱡᱚᱢ ᱠᱮᱫᱟ ᱥᱮ ᱵᱟᱝ
ᱵᱟᱝ ᱵᱟᱝ ᱟᱹᱞᱤᱧᱟᱜ ᱦᱚᱸ ᱟᱣᱨᱤ ᱦᱩᱭᱩᱜ-ᱟ
ᱛᱤ ᱨᱮᱵᱮᱱ ᱡᱚᱢᱟ
ᱡᱚᱢ ᱦᱩᱭᱩᱜᱼᱟ ᱦᱚᱜ-ᱚᱭ ᱛᱚ ᱫᱚᱥᱴᱟ ᱥᱟᱲᱮ ᱱᱚᱴᱟ ᱫᱚᱥᱴᱟ ᱥᱮᱫ ᱜᱮ
ᱩᱸ ᱟᱫᱚ ᱛᱷᱟᱞᱮ ᱚᱠᱟᱥᱮᱫ ᱮᱱ ᱢᱚᱱᱮᱭᱮᱫᱟ ᱚᱱᱟ ᱛᱤᱨᱤᱥᱟ ᱡᱩᱱ ᱨᱮ ᱟᱵᱚ ᱥᱟᱱᱛᱟᱲ ᱠᱚ ᱚᱠᱟᱥᱮᱫ ᱵᱤᱱ ᱪᱟᱞᱟᱜᱼᱟ ᱚᱠᱟ ᱥᱮᱜ ᱵᱤᱱ ᱢᱟᱱᱟᱣᱟ ᱪᱮᱜ ᱞᱮᱠᱟᱵᱮᱱ ᱢᱟᱱᱟᱣᱟ
ᱛᱤᱨᱤᱥᱮ ᱡᱩᱱ ᱫᱚ ᱴᱟᱨᱜᱮᱴ ᱦᱩᱭ ᱠᱟᱱᱟ ᱟᱹᱰᱤ ᱱᱟᱯᱟᱭ ᱛᱮᱜᱮ ᱢᱟᱱᱟᱣ ᱦᱩᱭᱩᱜᱼᱟ ᱛᱚ ᱱᱚᱣᱟ ᱟᱹᱛᱳ ᱨᱮᱜᱮ ᱢᱟᱱᱟ ᱦᱩᱭᱩᱜᱼᱟ ᱟᱹᱛᱩ ᱥᱩᱨ ᱥᱩᱯᱩᱨ ᱨᱮᱜᱮ ᱟᱞᱮ ᱟᱹᱛᱩ ᱨᱮᱜᱮ ᱴᱟᱨᱜᱮᱴ ᱫᱚ ᱵᱚᱱ ᱵᱟᱹᱱᱩᱜᱼᱟ ᱵᱟᱭᱨᱮ ᱥᱮᱫ ᱫᱚ
ᱢᱟᱱᱮ ᱚᱱᱚᱲᱦᱮᱸ ᱠᱚ ᱠᱚᱵᱤᱛᱟ ᱠᱚ ᱯᱮ ᱞᱟᱹᱭ ᱜᱮᱭᱟ ᱥᱮ ᱵᱟᱝ
ᱦᱮᱸ ᱞᱟᱹᱭ ᱜᱮᱭᱟ ᱠᱚ ᱟᱹᱞᱤᱧ ᱜᱮ ᱥᱮᱨᱚᱠᱚᱢ ᱵᱟᱹᱞᱤᱧ ᱵᱟᱲᱟᱭᱟ
ᱪᱮᱥᱴᱟᱭ ᱵᱮᱱ
ᱦᱮᱸ ᱪᱮᱥᱴᱟ ᱦᱩᱭᱩᱜ ᱜᱮᱭᱟ ᱦᱮᱸ
ᱱᱟᱭᱜᱮ ᱟᱞᱮ ᱦᱚᱸ ᱟᱹᱰᱤ ᱠᱮᱴᱮ
ᱪᱮᱜ ᱵᱤᱱ ᱞᱟᱹᱭ ᱫᱟ
ᱟᱹᱰᱤ ᱠᱮᱴ
ᱦᱮᱸ ᱡᱮᱞᱮᱠᱟ ᱦᱟᱸᱜ ᱢᱮᱱᱧ ᱚᱠᱛᱚ ᱚᱠᱛᱚ ᱱᱟᱹᱯᱤᱛ ᱜᱮ ᱞᱟᱹᱭ ᱦᱟᱜ ᱪᱮᱫ ᱞᱮᱠᱟᱞᱮ ᱢᱟᱱᱟᱣᱫᱟ ᱟᱞᱮ ᱫᱚᱞᱮ ᱢᱚᱱᱮᱭ ᱠᱟᱫᱟ ᱛᱚ ᱟᱹᱰᱤ ᱢᱟᱱᱮ ᱡᱟᱠ ᱡᱚᱢᱚᱠ ᱠᱟᱛᱮ ᱜᱮ ᱱᱮᱥ ᱫᱚᱞᱮ ᱢᱟᱱᱟᱣᱟ
ᱚ ᱦᱮᱸ ᱦᱮᱸ ᱤᱱᱟ ᱦᱚᱸ ᱟᱞᱮ ᱦᱚᱸᱛᱚᱞᱮ ᱢᱚᱱᱮ ᱠᱟᱫᱟ ᱦᱟᱸᱜ ᱟᱫᱚ ᱚᱠᱟ ᱞᱮᱠᱟ ᱯᱟᱨᱚᱢᱚᱜ ᱠᱟᱱᱟ ᱦᱟᱸᱜ ᱚᱱᱟᱜᱮ ᱡᱚᱛᱚᱴᱟ ᱢᱚᱱᱮ ᱱᱟᱯᱟᱭ ᱛᱮᱜᱮ ᱯᱟᱨᱚᱢᱚᱜᱼᱟ ᱱᱚᱣᱟ ᱠᱚᱫᱚ
ᱜᱚᱝᱠᱮ ᱛᱟᱦᱚᱞᱮ ᱟᱵᱮᱱ ᱫᱚ ᱪᱤᱫ ᱢᱟᱱᱮ ᱪᱤᱫ ᱵᱮᱥᱤ ᱡᱚᱢ ᱵᱮᱱ ᱠᱩᱥᱤᱭᱟᱜᱼᱟ ᱪᱤᱫ ᱢᱮᱱᱩ
ᱟᱞᱤᱧ ᱫᱚ ᱦᱳᱭᱳᱜ ᱠᱟᱸ ᱰᱟᱝᱽᱨᱤ ᱡᱮᱞ
ᱦᱮᱞᱳ
ᱦᱮᱞᱳ ᱦᱮᱸ ᱦᱮᱸ ᱟᱞᱮ ᱫᱚ, ᱵᱟᱝ ᱟᱸᱡᱚᱢᱚᱜ ᱠᱟᱱᱟ ᱜᱚᱢᱠᱮ? ᱦᱮᱸ ᱵᱟᱝ ᱟᱸᱡᱚᱢᱚᱜ ᱠᱟᱱᱟ
ᱞᱟᱹᱫᱟᱞᱤᱧ ᱵᱟᱝ ᱟᱸᱡᱚᱢᱚᱜ ᱠᱟᱱᱟ
ᱦᱮᱸ ᱦᱚᱸᱜᱼᱚᱭ ᱛᱚᱞᱤᱧ ᱨᱚᱲ ᱠᱟᱱᱟ ᱵᱟᱝ ᱟᱡᱚᱢᱚᱜ
ᱦᱮᱞᱳ ᱣ
ᱞᱟᱹᱭ ᱫᱟᱞᱤᱧ ᱜᱚᱢᱠᱮ ᱟᱸᱡᱚᱢ
ᱦᱮᱞᱳ ᱜᱚᱢᱠᱮ ᱦᱮᱞᱚ ᱦᱮᱞᱳ ᱦᱮᱞᱳ ᱜᱚᱝᱠᱮ